ᱦᱮᱞᱳ
ᱡᱚᱦᱟᱨ ᱜᱮ
ᱡᱚᱦᱟᱨ ᱜᱮ
ᱦᱳᱭ ᱪᱮᱫ ᱞᱮᱠᱟ ᱱᱟᱯᱟᱭ ᱵᱟᱲᱟ ᱜᱮ ᱢᱮᱱᱟᱜ ᱯᱮᱭᱟ
ᱦᱳᱭ ᱱᱟᱯᱟᱭ ᱜᱮ ᱟᱯᱮ ᱫᱚ ᱪᱮᱫ ᱞᱮᱠᱟ
ᱟᱞᱮ ᱦᱚᱸ ᱱᱟᱯᱟᱭ ᱵᱟᱲᱟ ᱜᱮ ᱢᱮᱱᱟᱜ ᱞᱮᱭᱟ ᱪᱟᱸᱫᱚ ᱵᱚᱸᱜᱟᱣᱟᱜ ᱫᱟᱭᱟ ᱫᱩᱞᱟᱹᱲ ᱛᱮ ᱱᱤᱛ ᱦᱟᱹᱵᱤᱡ ᱛᱮᱫᱚ ᱟᱨ ᱢᱚᱸᱡᱽ ᱵᱚᱱ ᱛᱟᱦᱮᱸ ᱞᱮᱱ
ᱦᱳᱭ ᱵᱷᱟᱜᱤ ᱦᱩᱭᱩᱜᱼᱟ
ᱛᱟᱦᱞᱮ ᱢᱤᱫᱴᱮᱱ ᱥᱟᱛᱟᱢ ᱱᱤᱭᱮ ᱞᱟᱝ ᱨᱚᱯᱚᱲ ᱞᱮᱠᱷᱟᱡ ᱦᱟᱜ ᱟᱹᱰᱤ ᱵᱮᱥ ᱦᱩᱭ ᱠᱚᱜᱼᱟ ᱛᱟᱞᱦᱮ ᱪᱮᱫ ᱵᱮᱱ ᱢᱮᱱ ᱪᱚᱭᱮᱫ ᱠᱟᱱᱟ ᱱᱚᱣᱟ ᱫᱚ
ᱦᱳᱭ ᱩᱭᱦᱟᱹᱨ ᱠᱟᱜ ᱠᱷᱟᱡ ᱵᱤᱱ
ᱦᱳᱭ ᱥᱟᱱᱟᱢ ᱠᱷᱚᱱ ᱢᱟᱲᱟᱝ ᱨᱮ ᱱᱟᱦᱟᱜ ᱚᱱᱠᱟᱱ ᱱᱚᱣᱟ ᱠᱤᱨᱤᱧᱮᱫ ᱠᱟᱱᱟ ᱟᱨ ᱚᱱᱞᱟᱭᱤᱱ ᱠᱤᱨᱤᱧ ᱚᱱᱟ ᱠᱤᱱ ᱨᱮᱱᱟᱜ ᱨᱚᱯᱚᱲ ᱞᱮᱱᱠᱷᱟᱱ ᱟᱹᱰᱤ ᱵᱟᱛᱟᱨ ᱦᱩᱭ ᱠᱚᱜᱼᱟ ᱚᱱᱞᱟᱭᱤᱱ ᱠᱤᱨᱤᱧ ᱟᱨ ᱚᱯᱷᱞᱟᱭᱤᱱ ᱠᱤᱨᱤᱧ ᱨᱮ ᱱᱟᱜ ᱪᱮᱫ ᱵᱷᱟᱹᱜᱤ ᱢᱮᱱᱟᱜᱼᱟ ᱱᱟᱦᱟᱜ ᱦᱳᱭ ᱥᱮ
ᱦᱳᱭ ᱦᱳᱭ ᱟᱹᱰᱤ ᱵᱮᱥ ᱠᱟᱛᱷᱟ ᱵᱮᱱ ᱞᱟᱹᱭ ᱠᱮᱫᱼᱟ ᱱᱚᱣᱟ ᱟᱹᱰᱤ ᱫᱚᱨᱠᱟᱨ ᱠᱟᱱ ᱜᱮᱭᱟ ᱨᱚᱲ ᱦᱳᱭ ᱥᱮ
ᱦᱩᱸ ᱛᱟᱦᱚᱞᱮ ᱟᱵᱮᱱ ᱵᱮᱱ ᱮᱛᱚᱦᱚᱵᱟ ᱥᱮ ᱟᱹᱞᱤᱧ ᱞᱤᱧ ᱮᱛᱚᱦᱚᱵᱟ
ᱦᱳᱭ ᱮᱛᱚᱦᱚᱵ ᱵᱮᱱ
ᱦᱳᱭ ᱡᱟᱦᱟᱸ ᱱᱚᱣᱟ ᱚᱱᱞᱟᱭᱤᱱ ᱵᱚᱱ ᱥᱚᱯᱤᱝ ᱮᱫ ᱠᱟᱱ ᱟᱨ ᱚᱯᱷ ᱞᱟᱭᱤᱱ ᱵᱚᱱ ᱥᱚᱯᱤᱝ ᱮᱫ ᱠᱟᱱ ᱦᱳᱭ ᱴᱱ ᱴᱟᱨᱱ ᱦᱮᱸ ᱚᱱᱞᱟᱭᱤᱱ ᱥᱚᱯᱤᱝ ᱟᱨ ᱚᱱᱞᱟᱭᱤᱱ ᱥᱚᱯᱤᱝ ᱫᱚ ᱱᱟᱜ ᱵᱟᱱᱟᱨ ᱜᱮ ᱱᱟᱸᱜ ᱱᱟᱯᱟᱭ ᱢᱮᱱᱟᱜᱼᱟ, ᱢᱮᱱᱠᱷᱟᱱ ᱡᱩᱫᱤ ᱟᱵᱮᱱ ᱚᱯᱷᱞᱟᱭᱤᱱ ᱥᱚᱯᱤᱝ ᱵᱮᱱ ᱥᱮᱱ ᱱᱟ, ᱛᱟᱦᱚᱞᱮ ᱫᱚ ᱚᱯᱷᱞᱟᱭᱤᱱ ᱥᱚᱯᱤᱝ ᱫᱚ ᱪᱮᱫ ᱞᱮᱠᱟᱱᱟ ᱟᱵᱚ ᱠᱚ ᱮᱲᱮ ᱫᱟᱲᱮ ᱫᱟᱬᱮᱟᱵᱚᱱᱟ, ᱡᱮᱭᱥᱮ ᱠᱤ ᱢᱤᱫᱴᱮᱱ ᱠᱤᱪᱨᱤᱪ ᱨᱮᱭᱟᱜ ᱫᱟᱢ ᱡᱩᱫᱤ ᱚ ᱯᱟᱸᱪᱥᱚ ᱴᱟᱠᱟ ᱫᱟᱢ ᱢᱮᱱᱟᱜᱼᱟ ᱦᱳᱭᱥᱮ ᱚᱯᱷᱞᱟᱭᱤᱱ ᱥᱚᱯᱤᱝ ᱨᱮ ᱪᱟᱞᱟᱣ ᱠᱟᱛᱮ ᱯᱟᱸᱪᱥᱚ ᱴᱟᱠᱟ ᱟᱵᱚ ᱵᱚᱱ ᱵᱚᱞᱚ ᱜᱚᱫ ᱞᱮᱱ ᱜᱮ ᱟᱫᱚ ᱢᱮᱫᱦᱟ ᱠᱚᱭᱚᱜ ᱠᱮᱫ ᱛᱟᱵᱚᱱ ᱜᱮ ᱱᱟᱦᱟᱸᱜ ᱟᱫᱚ ᱩᱱᱠᱩ ᱡᱩᱫᱤ ᱠᱚ ᱧᱮᱞ ᱵᱚᱱᱟ ᱟᱵᱚ ᱠᱤ ᱱᱩᱠᱩ ᱟᱛᱳ ᱨᱮᱱ ᱠᱟᱱᱟ ᱠᱚ ᱥᱮ ᱟᱹᱛᱩ ᱫᱤᱥᱚᱢ ᱨᱮᱱ ᱠᱟᱱᱟ ᱠᱚ ᱥᱮ ᱵᱟᱡᱟᱨ ᱫᱤᱥᱚᱢ ᱨᱮᱱ ᱠᱟᱱᱟ ᱠᱚ ᱟᱨ ᱠᱚ ᱦᱩᱞᱤᱭᱟᱹ ᱠᱚ ᱧᱮᱞ ᱛᱟᱵᱚᱱᱟ ᱠᱤᱪᱨᱤᱪ ᱠᱚ ᱦᱚᱨᱚᱜ ᱪᱮᱫᱞᱮᱠᱟ ᱢᱮᱱᱟᱜᱼᱟ ᱟᱫᱚ ᱚᱱᱟ ᱦᱤᱥᱟᱹᱵᱽ ᱛᱮ ᱫᱟᱢ ᱠᱚ ᱞᱟᱜᱟᱣ ᱵᱚᱱᱟ ᱟᱵᱚ ᱢᱟᱱᱮ ᱯᱟᱸᱪᱥᱚ ᱴᱟᱠᱟ ᱨᱮᱱᱟᱜ ᱡᱤᱱᱤᱥ ᱚᱱᱟ ᱟᱴᱥᱚ ᱴᱟᱠᱟ ᱠᱚ ᱚᱱᱟ ᱠᱚ ᱫᱟᱢ ᱟᱵᱚᱱᱟ ᱦᱳᱭ ᱥᱮ ᱟᱫᱚ ᱱᱟ ᱟᱵᱩ ᱵᱚᱱ ᱢᱮᱱᱟ ᱯᱟᱸᱪᱥᱚ ᱴᱟᱠᱟ ᱨᱮᱭᱟᱜ ᱠᱤᱪᱤᱨᱤᱪ ᱟᱴᱥᱚ ᱴᱟᱠᱟ ᱟᱪᱷᱟ ᱯᱚᱧᱪᱟᱥ ᱴᱟᱠᱟ ᱜᱟᱱ ᱫᱚᱧ ᱠᱚᱢ ᱞᱮᱜᱟᱭᱮᱭᱟ ᱟᱫᱚ ᱯᱚᱧᱪᱟᱥ ᱴᱟᱠᱟ ᱵᱮᱱ ᱠᱚᱢ ᱞᱮᱜᱟᱭᱮ ᱠᱷᱟᱡ ᱫᱚ ᱱᱟᱜ ᱩᱱᱠᱩ ᱠᱚ ᱢᱮᱱᱟ ᱩᱱᱟᱹᱜ ᱫᱚ ᱵᱟᱝ ᱦᱩᱭᱩᱜᱼᱟ ᱫᱚᱥ ᱜᱟᱱ ᱫᱚᱞᱮ ᱠᱚᱢ ᱫᱟᱲᱮᱭᱟᱜᱼᱟ ᱵᱤᱥ ᱴᱟᱠᱟ ᱜᱟᱱ ᱫᱚ ᱯᱚᱧᱪᱟᱥ ᱴᱟᱠᱟ ᱫᱚ ᱵᱟᱞᱮ ᱠᱚᱢ ᱫᱟᱲᱮᱭᱟᱜᱼᱟ ᱟᱫᱚ ᱚᱱᱟ ᱤᱭᱟᱹᱛᱮ ᱩᱱᱠᱩ ᱡᱩᱫᱤ ᱠᱚ ᱚᱱᱟᱠᱩ ᱵᱟᱠᱚ ᱮᱢᱚᱜᱼᱟ ᱛᱟᱦᱚᱞᱮ ᱫᱚ ᱛᱚᱠᱷᱚᱱ ᱫᱚ ᱢᱮᱱᱟᱢ ᱦᱮᱸ ᱟᱪᱪᱷᱟ ᱴᱷᱤᱠ ᱟᱪᱷᱮ ᱦᱟᱛᱣᱟ ᱜᱤᱭᱟᱹᱧ ᱛᱚ ᱟᱫᱚᱢ ᱦᱟᱛᱟᱣ ᱠᱮᱫ ᱜᱮ ᱚᱱᱟ ᱯᱟᱸᱪᱥᱚ ᱴᱟᱠᱟ ᱨᱮᱱᱟᱜ ᱠᱤᱪᱨᱤᱡ ᱥᱟᱲᱮ ᱥᱟᱛᱥᱚ ᱛᱮᱢ ᱦᱟᱛᱟᱣ ᱠᱮᱫ ᱜᱮ ᱥᱮ ᱥᱟᱛᱥᱚ ᱥᱟᱛ ᱛᱤᱨᱤᱥ ᱴᱟᱠᱟ ᱜᱟᱱᱛᱮᱢ ᱦᱟᱛᱟᱣ ᱠᱮᱫ ᱵᱤᱥ ᱴᱟᱠᱟ ᱠᱚ ᱚᱲᱟᱜ ᱢᱮᱠᱷᱟᱱ ᱟᱫᱚ ᱚᱱᱟᱜᱮ ᱠᱩᱥᱤ ᱠᱩᱥᱤ ᱢᱮᱱ ᱮᱱᱜᱮ ᱟᱫᱚ ᱚᱱᱟ ᱡᱤᱱᱤᱥ ᱴᱟᱜ ᱫᱚ ᱵᱟᱢ ᱵᱩᱡ ᱞᱮᱫᱟ ᱱᱚᱣᱟ ᱠᱤᱪᱨᱤᱡ ᱨᱮᱭᱟᱜ ᱮᱠᱪᱩᱞᱤ ᱛᱤᱱᱟᱹᱜ ᱫᱟᱢ ᱛᱟᱦᱮᱸ ᱠᱟᱱᱟ ᱢᱤᱫᱴᱮᱱ ᱴᱷᱟᱠᱟᱣ ᱨᱮᱱᱟᱜ ᱢᱟᱱᱮ ᱟᱢᱫᱚᱢ ᱛᱷᱟᱠᱟᱣᱱᱟ ᱟᱫᱚ ᱚᱯᱷᱞᱟᱭᱤᱱ ᱨᱮᱫᱚ ᱚᱱᱟ ᱨᱮᱱᱟᱜ ᱢᱤᱫᱴᱮᱡ ᱤᱭᱟᱹ ᱢᱮᱱᱟᱜᱼᱟ ᱟᱫᱚ ᱱᱟᱜ ᱚᱱᱞᱟᱭᱤᱱ ᱨᱮᱫᱚ ᱱᱟᱦᱟᱜ ᱱᱮᱛᱟᱨ ᱫᱚ ᱪᱮᱫ ᱢᱮᱱᱟᱜᱼᱟ ᱚᱱᱞᱟᱭᱤᱱ ᱨᱮ ᱢᱮᱥᱳ ᱨᱮ ᱢᱟᱱᱮ ᱟᱭᱢᱟ ᱚᱭᱮᱵᱽᱥᱟᱭᱤᱴ ᱠᱚ ᱢᱮᱱᱟᱜᱼᱟ ᱚᱱᱟ ᱨᱮᱜᱮ ᱡᱩᱫᱤ ᱮᱢ ᱧᱮᱞ ᱫᱟᱲᱮᱭᱟᱜᱼᱟ ᱟᱪᱪᱷᱟ
ᱴᱷᱤᱠ ᱜᱮᱵᱮᱱ ᱢᱮᱱ ᱠᱮᱜᱼᱟ ᱢᱮᱱᱠᱷᱟᱱ ᱟᱹᱞᱤᱧᱟᱜ ᱢᱮᱱ ᱫᱚ ᱚᱸᱻ ᱚᱯᱷᱞᱟᱭᱤᱱ ᱥᱚᱯᱤᱝ ᱫᱚ ᱟᱹᱞᱤᱧ ᱦᱤᱥᱟᱹᱵᱽ ᱠᱷᱚᱱ ᱫᱚ ᱵᱷᱟᱜᱤ ᱜᱮᱭᱟ ᱠᱟᱨᱚᱱ ᱫᱚ ᱦᱳᱭᱳᱜ ᱠᱟᱱᱟ ᱠᱤ ᱚᱯᱞᱟᱭᱤᱱ ᱥᱚᱯᱤᱝ ᱨᱮᱫᱚ ᱟᱯᱱᱟᱨ ᱛᱮ ᱧᱮᱞ ᱦᱩᱭᱩᱜ ᱠᱟᱱᱟ ᱠᱟ ᱠᱤᱪᱨᱤᱡ ᱡᱚᱴᱮᱜ ᱠᱟᱛᱮᱜ ᱧᱮᱞ ᱦᱩᱭᱩᱜᱼᱟ ᱡᱚᱴᱮᱜ ᱠᱟᱛᱮᱜ ᱵᱮᱱ ᱦᱟᱛᱟᱣ ᱫᱟᱲᱮᱜᱼᱟ᱾ ᱠᱩᱥᱤᱭᱟᱜᱼᱟ ᱵᱮᱱ ᱵᱟᱝᱵᱤᱱ ᱠᱩᱥᱤᱭᱟᱜᱼᱟ ᱚᱸᱰᱮ ᱜᱮᱵᱤᱱ ᱰᱤᱥᱠᱟᱥ ᱫᱟᱲᱮᱜᱼᱟ ᱠᱟᱨᱚᱱ ᱵᱟᱨ ᱵᱟᱨ ᱡᱟᱦᱟᱱᱟᱜ ᱢᱚᱱᱮᱨᱮ ᱵᱟᱝ ᱟᱹᱭᱠᱟᱹᱜᱼᱟ ᱪᱮᱫ ᱞᱮᱠᱟ ᱢᱮᱱᱟᱜᱼᱟ ᱪᱮᱫ ᱞᱮᱠᱟ ᱵᱟᱝ ᱢᱮᱱᱟᱜᱼᱟ ᱟᱨ ᱚᱱᱞᱟᱭᱤᱱ ᱨᱮᱫᱚ ᱥᱟᱹᱦᱤ ᱫᱚ ᱦᱤᱡᱩᱜ ᱠᱟᱱ ᱜᱮᱭᱟ ᱢᱮᱱᱠᱷᱟᱱ ᱟᱹᱰᱤᱜᱟᱱ ᱚᱱᱠᱟ ᱢᱮᱱᱟᱜᱼᱟ ᱡᱟᱦᱟᱸ ᱫᱚ ᱦᱟᱸᱜ ᱪᱮᱫ ᱞᱮᱠᱟ ᱠᱤᱪᱨᱤᱪ ᱠᱚ ᱩᱫᱩᱜ ᱮᱜᱼᱟ ᱚᱱᱠᱟ ᱜᱮ ᱱᱟᱦᱟᱜ ᱫᱟᱢ ᱛᱟᱦᱮᱱ ᱠᱟᱱᱟ ᱟᱨ ᱪᱮᱫ ᱞᱮᱠᱟ ᱵᱚᱱ ᱢᱚᱱᱮᱭᱟ ᱚᱱᱠᱟ ᱦᱚᱸ ᱵᱟᱝ ᱛᱟᱦᱮᱱ ᱠᱟᱱᱟ ᱮᱱᱠᱷᱟᱱ ᱱᱟᱦᱟᱜ ᱡᱚᱠᱷᱚᱱ ᱠᱤᱪᱨᱤᱡ ᱦᱤᱡᱩᱜ ᱠᱟᱱᱟ ᱥᱮ ᱚᱱᱞᱟᱭᱤᱱ ᱛᱮᱫᱚ ᱟᱫᱚ ᱱᱟᱦᱟᱜ ᱛᱟᱭᱚᱢ ᱛᱮ ᱢᱚᱱᱮ ᱠᱚᱜ ᱫᱩᱠᱷᱚᱜ ᱛᱟᱵᱚᱱᱟ ᱠᱤ ᱱᱚᱝᱠᱟ ᱫᱚ ᱵᱟᱝ ᱱᱚᱝᱠᱟ ᱫᱚ ᱵᱟᱝ ᱛᱟᱦᱮᱱ ᱫᱚᱨᱠᱟᱨ ᱥᱮ ᱱᱚᱝᱠᱟ ᱫᱚ ᱵᱟᱹᱧ ᱚᱰᱟᱨ ᱞᱮᱫᱟ ᱱᱚᱝᱠᱟ ᱫᱚ ᱵᱟᱝ ᱠᱟᱱᱟ ᱢᱮᱱᱛᱮ ᱦᱮᱸ ᱚᱱᱞᱟᱭᱤᱱ ᱥᱚᱯᱤᱝ ᱴᱷᱤᱠ ᱫᱚ ᱴᱷᱤᱠ ᱜᱮᱭᱟ ᱢᱮᱱᱠᱷᱟᱱ ᱚᱱᱞᱟᱭᱤᱱ ᱥᱚᱯᱤᱝ ᱨᱮ ᱡᱟᱸᱦᱟ ᱱᱤᱛᱚᱜ ᱰᱮᱞᱤᱵᱷᱟᱨᱤ ᱪᱟᱨᱡ ᱠᱚ ᱦᱟᱸᱜ ᱠᱚ ᱚᱪᱚᱜ ᱠᱟᱫᱟ᱾ ᱚᱱᱟ ᱪᱟᱨᱡ ᱫᱚ ᱱᱟᱦᱟᱜ ᱚᱱᱟ ᱨᱮᱜᱮ ᱠᱚ ᱡᱩᱲᱟᱹᱣ ᱠᱟᱫ ᱵᱚᱱᱟ ᱵᱟᱝᱵᱩᱱ ᱵᱩᱡᱷᱟᱹᱣ ᱫᱟᱲᱮᱜ ᱠᱟᱱᱟ᱾ ᱟᱫᱚ ᱟᱹᱞᱤᱧᱟᱜ ᱢᱮᱱ ᱫᱚ ᱠᱟᱱᱟ ᱡᱟᱦᱟᱸᱭ ᱦᱚᱲ ᱥᱩᱢᱚᱭ ᱵᱟᱝᱠᱚ ᱮᱢ ᱫᱟᱲᱮᱭᱟᱜ ᱩᱱᱠᱩ ᱫᱚ ᱚᱱᱞᱟᱭᱤᱱ ᱥᱚᱯᱤᱝ ᱜᱮ ᱫᱚᱨᱠᱟᱨ᱾ ᱠᱟᱱᱟ ᱟᱨ ᱡᱟᱦᱟᱸᱭ ᱦᱚᱲ ᱥᱚᱢᱚᱭ ᱢᱮᱱᱟᱜ ᱛᱟᱭᱟ ᱢᱚᱱᱮ ᱢᱮᱱᱟᱜ ᱛᱟᱭᱟ ᱩᱱᱤ ᱦᱚᱲ ᱫᱚ ᱱᱟᱦᱟᱜ ᱚᱯᱷ ᱞᱟᱭᱤᱱ ᱦᱟᱛᱟᱣ ᱜᱮ ᱩᱱᱤ ᱞᱟᱹᱜᱤᱫ ᱫᱚ ᱵᱮᱥᱚᱜᱼᱟ᱾ ᱟᱸ ᱚᱱᱟᱨᱮ ᱟᱵᱤᱱᱟᱜ ᱪᱮᱫ ᱞᱟᱹᱭ ᱠᱟᱱᱟ?
ᱦᱳᱭ ᱚᱱᱞᱟᱭᱤᱱ ᱟᱨ ᱚᱯᱷ ᱞᱟᱭᱤᱱ ᱡᱟᱦᱟᱸ ᱵᱮᱱ ᱞᱟᱹᱭ ᱠᱮᱫ ᱟᱫᱚ ᱚᱱᱟ ᱚᱱᱞᱟᱭᱤᱱ ᱟᱨ ᱚᱯᱷ ᱞᱟᱭᱤᱱ ᱵᱟᱱᱟᱨ ᱠᱤᱪᱨᱤᱜ ᱦᱟᱛᱟᱣ ᱨᱮᱱᱟᱜ ᱡᱟᱦᱟᱸ
ᱡᱟᱦᱟᱸ ᱵᱮᱱ ᱮᱦᱚᱵ ᱞᱤᱧ ᱞᱟᱹᱭ ᱠᱮᱜᱼᱟ ᱠᱤᱪᱨᱤᱡ ᱡᱩᱫᱤ ᱵᱮᱱ ᱠᱩᱥᱤᱭᱟᱫᱟ? ᱛᱟᱦᱮᱞᱮ ᱟᱵᱮᱱ ᱠᱚ ᱚᱝᱠᱟ ᱠᱚ ᱴᱷᱟᱠᱟᱣ ᱫᱟᱲᱮᱭ ᱟᱵᱮᱱᱟ ᱟᱨ ᱚᱱᱞᱟᱭᱤᱱ ᱨᱮ ᱪᱮᱜ ᱪᱤᱠᱟᱹᱜ ᱠᱟᱱᱟ ᱢᱤᱜᱴᱮᱱ ᱠᱤᱪᱨᱤᱜ ᱨᱮᱭᱟᱜ ᱫᱟᱢ ᱡᱩᱚᱫᱤ ᱯᱟᱸᱪᱥᱚ ᱴᱟᱠᱟ ᱫᱟᱢ ᱢᱮᱱᱟᱜᱼᱟ ᱛᱟᱦᱚᱞᱮ ᱚᱱᱟ ᱫᱚ ᱯᱟᱸᱪᱥᱚ ᱴᱟᱠᱟ ᱜᱮ ᱛᱟᱦᱮᱱᱟ᱾ ᱚᱸᱰᱮ ᱫᱚ ᱵᱟᱠᱚ ᱠᱚᱢ ᱵᱮᱥᱤ ᱵᱟᱲᱟᱭᱟ, ᱚᱸᱰᱮ ᱛᱤᱱᱟᱹᱜ ᱚᱞ ᱢᱮᱱᱟᱜᱼᱟ ᱩᱱᱟᱹᱜ ᱜᱤ᱾ ᱡᱩᱚᱫᱤ ᱰᱤᱥᱠᱟᱣᱩᱱᱴ ᱪᱟᱞᱟᱜ ᱠᱷᱟᱱ ᱜᱮ ᱛᱚᱠᱷᱚᱱ ᱱᱟᱦᱟᱜ ᱠᱚᱢ ᱛᱮᱵᱮᱱ ᱧᱟᱢᱟ ᱟᱨ ᱵᱟᱠᱷᱟᱡ ᱫᱚ ᱚᱱᱟ ᱫᱚ ᱩᱱᱤ ᱫᱚ ᱟᱵ ᱩᱱᱤᱫ ᱫᱚ ᱛᱷᱚᱯᱲᱟ ᱧᱮᱞ ᱠᱟᱛᱮᱜ ᱫᱚ ᱵᱟᱭ ᱤᱭᱟᱹᱭ ᱛᱟᱵᱮᱱᱟ ᱦᱟᱸᱜ ᱟᱨ ᱠᱟᱛᱷᱟ ᱫᱚ ᱦᱩᱭᱩᱜ ᱠᱟᱱᱟ ᱥᱟᱱᱟᱢ ᱠᱷᱚᱱ ᱢᱟᱲᱟᱝ ᱨᱮ ᱠᱤ ᱟᱵᱮᱱ ᱡᱚᱠᱷᱚᱱ ᱱᱚᱣᱟ ᱵᱮᱱ ᱪᱤᱠᱟᱹᱭᱮᱫ ᱠᱟᱱᱟ? ᱚᱱᱮ ᱦᱟᱛᱟᱣᱮᱜ ᱠᱟᱱᱟ ᱵᱮᱱ ᱚᱱᱟ ᱤᱭᱟᱹ ᱠᱷᱚᱱ ᱥᱮ ᱭᱮᱵᱥᱟᱭᱤᱴ ᱠᱷᱚᱱ ᱥᱮ ᱪᱮᱜ ᱠᱷᱚᱱ ᱟᱫᱚ ᱱᱟᱦᱟᱜ ᱚᱱᱟᱨᱮ ᱨᱮᱴᱤᱝ ᱠᱚᱦᱚᱸ ᱧᱮᱞ ᱨᱩᱣᱟᱹᱲ ᱨᱮᱱᱟᱜ ᱚᱯᱥᱮᱱ ᱠᱚ ᱮᱢᱚᱜ ᱠᱟᱱᱟ᱾ ᱟᱭᱢᱟ ᱜᱟᱱ ᱦᱚᱲ ᱠᱚ ᱦᱟᱛᱟᱣ ᱠᱟᱜ ᱠᱟᱱᱟ ᱠᱤᱪᱨᱤᱤᱡ᱾ ᱚᱱᱟ ᱨᱮᱱᱟᱜ ᱪᱮᱫ ᱞᱮᱠᱟ ᱢᱮᱱᱟᱜᱼᱟ᱾ ᱠᱳᱣᱟᱞᱤᱴᱤ ᱟᱫᱚ ᱚᱱᱟ ᱨᱮᱴᱤᱝ ᱠᱚ ᱧᱮᱞ ᱠᱟᱛᱮᱫ ᱜᱮ ᱦᱟᱜ ᱟᱵᱮᱱ ᱫᱚ ᱩᱱᱠᱩᱣᱟᱜ ᱯᱟᱹᱛᱭᱟᱹᱣ ᱦᱩᱭᱩᱜ ᱛᱟᱵᱮᱱᱟ ᱚᱱᱟ ᱠᱷᱚᱱ ᱜᱮ ᱟᱵᱮᱱ ᱫᱚ ᱚᱰᱟᱨ ᱦᱩᱭᱩᱜ ᱛᱟᱵᱮᱱᱟ᱾ ᱟᱨ ᱥᱟᱱᱟᱢ ᱠᱷᱚᱱ ᱢᱟᱨᱟᱝ ᱨᱮ ᱱᱚᱣᱟᱤᱭᱟᱹ ᱞᱤᱧ ᱠᱩᱥᱤᱭᱟᱜᱼᱟ ᱪᱮᱫᱟᱜ ᱡᱮ ᱚᱱᱞᱟᱭᱤᱱ ᱨᱮᱫᱚ ᱱᱟᱦᱟᱜ ᱟᱹᱰᱤ ᱟᱭᱢᱟ ᱥᱚᱯᱤᱝ ᱨᱮᱭᱟᱜ ᱴᱟᱭᱤᱢ ᱠᱚ ᱵᱟᱧᱪᱟᱜ ᱠᱟᱱᱟ ᱡᱮᱢᱚᱱ ᱵᱟᱨᱦᱮᱢ ᱪᱟᱞᱟᱜᱼᱟ ᱜᱟᱹᱰ ᱨᱮ ᱥᱩᱱᱩᱢᱮᱢ ᱯᱨᱮᱜᱟ ᱚᱸᱰᱮᱢ ᱡᱚᱢᱟᱢ ᱪᱟᱞᱟᱜ ᱟᱢ᱾ ᱟᱨ ᱛᱤᱱ ᱮᱱᱮᱡ ᱪᱚᱢ ᱦᱤᱡᱩᱜ ᱱᱟᱦᱟᱜ ᱦᱳᱭᱥᱮ ᱚᱱᱟ ᱨᱮᱱᱟᱜ ᱦᱚᱸ ᱠᱳᱱᱳ ᱤᱭᱟᱹ ᱵᱟᱹᱱᱩᱜᱼᱟ ᱴᱟᱭᱢᱤᱝ ᱯᱷᱤᱠᱥ ᱦᱚᱸ ᱵᱟᱹᱱᱩᱜ᱾ ᱱᱚᱣᱟ ᱜᱮᱨᱮᱱᱴᱤ ᱵᱟᱹᱱᱩᱜᱼᱟ᱾ ᱟᱨ ᱚᱯᱷᱞᱟᱭᱤᱱ ᱚᱱᱞᱟᱭᱤᱱ ᱚᱱᱞᱟᱭᱤᱱ ᱨᱮᱫᱚ ᱱᱟᱦᱟᱜ ᱪᱮᱫᱜ ᱪᱤᱠᱟᱹᱜᱼᱟ ᱪᱟᱹᱴᱠᱤ ᱠᱚ ᱡᱮᱢᱚᱱᱢ ᱦᱟᱛᱟᱣ ᱫᱟᱲᱮᱭᱟᱜᱼᱟ ᱦᱳᱭᱥᱮ ᱚᱲᱟᱜ ᱠᱷᱚᱡ ᱜᱮ᱾ ᱡᱟᱦᱟᱸ ᱛᱤᱱᱟᱹᱜ ᱜᱮ ᱚᱱᱠᱟᱱ ᱡᱤᱱᱤᱥ ᱠᱚ ᱡᱩᱛᱟᱹ ᱠᱚ ᱥᱮ ᱠᱤᱪᱨᱤᱡ ᱠᱚ ᱱᱟᱦᱟᱜ ᱚᱱᱟᱨᱮᱢ ᱧᱮᱞ ᱠᱮᱫᱟ ᱟᱫᱚ
ᱠᱮᱜᱼᱟ ᱪᱟᱹᱴᱠᱤ ᱨᱮᱱᱟᱜ ᱠᱟᱛᱷᱟ ᱟᱛᱚ ᱪᱟᱹᱴᱠᱤ ᱨᱮᱱᱟᱜ ᱠᱟᱛᱷᱟ ᱚᱱᱞᱟᱭᱤᱱ ᱛᱮᱵᱮᱱ ᱦᱟᱛᱟᱣ ᱠᱮᱜᱼᱟ ᱛᱚ ᱱᱟᱦᱟᱜ ᱪᱮᱠᱟ ᱵᱮᱱ ᱵᱩᱡᱷᱟᱹᱣᱫᱟ ᱚᱱᱟ ᱫᱚ ᱯᱟᱸᱪ ᱱᱚᱢᱵᱚᱨ ᱠᱟᱱᱟ ᱪᱟᱨ ᱱᱚᱢᱵᱚᱨ ᱠᱟᱱᱟ ᱢᱮᱱᱛᱮ ᱚᱱᱟ ᱨᱮᱢᱟ ᱠᱚ ᱮᱢ ᱠᱟᱜ ᱜᱮᱭᱟ ᱠᱟᱨᱚᱱ ᱢᱤᱜᱵᱟᱨᱟᱜ ᱫᱚ ᱢᱮᱱᱟᱜᱼᱟ ᱡᱟᱦᱟᱸ ᱛᱤᱱᱟᱹᱜ ᱱᱚᱢᱵᱚᱨ ᱠᱟᱱ ᱛᱟᱵᱮᱱᱟ ᱚᱱᱟ ᱱᱚᱢᱵᱚᱨ ᱵᱮᱱ ᱚᱰᱟᱨ ᱨᱮᱦᱚᱸ ᱦᱟᱸᱜ ᱞᱟᱹᱴᱩᱜᱼᱟ, ᱠᱟᱴᱮᱡᱚᱜᱼᱟ᱾ ᱚᱱᱠᱟ ᱡᱟᱦᱱᱟᱜ ᱟᱫᱚ ᱚᱱᱟᱛᱮ ᱟᱹᱞᱤᱧ ᱫᱚ ᱱᱟᱜ ᱪᱟᱹᱴᱠᱤ ᱠᱚᱫᱚ ᱵᱟᱝᱞᱤᱧ ᱠᱩᱥᱤᱜ ᱛᱟᱦᱮᱱᱟ
ᱦᱳᱭ ᱟᱫᱚ ᱚᱱᱟ ᱪᱟᱹᱴᱠᱤ ᱨᱮᱱᱟᱜ ᱚᱱᱞᱟᱭᱤᱱ ᱟᱫᱚ ᱢᱟᱱ ᱚᱱᱞᱟᱭᱤᱱ ᱥᱚᱯᱤ ᱯᱮᱱ ᱠᱷᱟᱡ ᱫᱚ ᱥᱚᱢᱚᱭ ᱵᱟᱧᱪᱟᱜ ᱠᱟᱱᱟ ᱡᱮᱢᱚᱱ ᱢᱤᱫᱴᱮᱜ ᱟᱵᱮᱱ ᱥᱟᱨᱠᱟᱨᱤ ᱱᱚᱠᱨᱤᱭ ᱫᱟᱵᱮᱱ ᱦᱳᱭ ᱥᱮ᱾ ᱰᱟᱠᱟᱨᱠᱟᱹᱨᱤ ᱪᱟᱹᱠᱨᱤᱭᱮᱜ ᱠᱟᱱ ᱠᱷᱟᱡ ᱟᱵᱮᱱ ᱫᱚ ᱥᱚᱢᱚᱭ ᱵᱟᱵᱮᱱ ᱧᱟᱢ ᱫᱟ᱾ ᱟᱵᱮᱱ ᱨᱮᱱ ᱵᱟᱹᱦᱩ ᱥᱮ ᱟᱵᱮᱱ ᱨᱮᱱ ᱡᱟᱢᱟᱭ ᱚᱝᱠᱟ ᱥᱚᱢᱚᱭ ᱵᱟᱵᱮᱱ ᱪᱟᱞᱟᱜ ᱠᱚ ᱫᱟᱲᱮᱜ ᱠᱟᱱᱟ ᱤᱭᱟᱹ ᱥᱚᱯᱤᱝ ᱞᱟᱹᱜᱤᱜ ᱛᱮ ᱟᱫᱚ ᱱᱟᱦᱟᱜ ᱚᱲᱟᱜ ᱨᱮᱜᱮ ᱚᱸᱰᱮ ᱟᱵᱮᱱ ᱢᱤᱫᱴᱮᱱ ᱫᱩᱲᱩᱵ ᱠᱟᱛᱮᱜ ᱜᱮ ᱱᱟᱦᱟᱜ ᱚᱸᱰᱮ ᱥᱮ ᱫᱟᱠᱟ ᱠᱚ ᱡᱚᱢ ᱡᱚᱢ ᱛᱮ ᱥᱮ ᱱᱟᱥᱛᱟ ᱱᱟᱥᱛᱟ ᱛᱮ ᱢᱚᱡᱽ ᱛᱮ ᱱᱟ ᱠᱤᱪᱨᱤᱡ ᱤᱭᱟᱹ ᱠᱤᱪᱨᱤᱡ ᱞᱮᱯᱴᱚᱯ ᱠᱚ ᱥᱮ ᱢᱳᱵᱟᱭᱤᱞ ᱠᱚᱨᱮ ᱱᱟᱦᱟᱜ ᱮᱢ ᱧᱮᱞ ᱠᱮᱜᱼᱟᱢ ᱠᱩᱥᱤᱭᱱᱟᱢ ᱟᱨᱮᱢ ᱚᱰᱟᱨ ᱜᱚᱫ ᱠᱮᱫᱟ ᱟᱨ ᱦᱟᱸᱜ ᱚᱲᱟᱜ ᱠᱚ ᱟᱹᱜᱩ ᱦᱚᱴᱚ ᱠᱟᱜᱼᱟ᱾ ᱟᱨ ᱢᱚᱸᱡᱽᱜᱤ ᱫᱩᱣᱟᱹᱨ ᱠᱚᱵᱮᱱ ᱡᱷᱤᱡ ᱵᱟᱲᱟ ᱠᱮᱫ ᱜᱮ ᱟᱫᱚ ᱦᱟᱸᱜ ᱮᱠᱫᱚᱢ ᱢᱮᱫᱦᱟ ᱯᱩᱨᱟᱹ ᱮᱠᱫᱚᱢ ᱠᱩᱥᱤ ᱞᱟᱸᱫᱟ ᱟᱛᱮ ᱮᱠᱫᱚᱢ ᱵᱮᱱ ᱨᱤᱥᱤᱵᱷ ᱠᱮᱫ ᱜᱮ ᱯᱟᱨᱥᱮᱞ ᱟᱫᱚ ᱱᱟᱦᱟᱜ ᱯᱚᱭᱥᱟ ᱫᱚ ᱟᱵᱮᱱ ᱜᱮ ᱮᱢᱚᱜ ᱦᱩᱭᱩᱜ ᱛᱟᱵᱮᱱᱟ ᱚᱱᱟᱫᱚ ᱮᱱᱛᱮ ᱟᱵᱮᱱ ᱵᱮᱱ ᱦᱟᱛᱟᱣ ᱠᱟᱜ ᱠᱷᱟᱭ ᱫᱚ ᱦᱳᱭ ᱥᱮ᱾
ᱦᱳᱭ ᱠᱟᱨᱚᱱ ᱵᱮᱱ ᱵᱩᱡᱮᱫ ᱠᱟᱱᱟ ᱢᱟᱱᱮ ᱟᱹᱞᱤᱧ ᱢᱤᱫᱴᱮᱱ ᱞᱤᱧ ᱵᱩᱡᱽ ᱧᱟᱢ ᱠᱮᱫᱼᱟ᱾ ᱚᱱᱞᱟᱭᱤᱱ ᱥᱚᱯᱤᱝ ᱫᱚ ᱠᱟᱱᱟ ᱱᱚᱠᱨᱤ ᱵᱟᱞᱟ ᱦᱚᱲ ᱞᱟᱹᱜᱤᱫ ᱠᱟᱨᱚᱱ ᱡᱟᱦᱟᱸᱭ ᱠᱷᱟᱹᱞᱤ ᱟᱡᱨᱮᱱ ᱮᱨᱟ ᱟᱹᱜᱩ ᱠᱟᱛᱮᱫ ᱯᱚᱭᱥᱟᱭ ᱮᱢᱟᱣᱟᱭ ᱠᱟᱱᱟ᱾ ᱠᱷᱟᱞᱤ ᱩᱱᱤ ᱫᱚ ᱩᱱᱤ ᱚᱲᱟᱜ ᱨᱮ ᱤᱥᱤᱱᱟᱭ ᱵᱟᱥᱟᱱᱟᱭ ᱟᱨᱮ ᱠᱢᱤᱭᱟ ᱛᱚ ᱩᱱᱤ ᱞᱟᱹᱜᱤᱫᱟᱜ ᱫᱚ ᱚᱱᱞᱟᱭᱤᱱ ᱥᱚᱯᱤ ᱦᱟᱯᱤᱱ ᱜᱮ ᱵᱷᱟᱹᱜᱤᱭᱟ ᱠᱟᱨᱚᱱ ᱪᱮᱫ ᱦᱩᱭᱩᱜ ᱠᱟᱱᱟ ᱩᱱᱤ ᱢᱟ ᱱᱟᱦᱟᱜ ᱟᱡᱨᱮᱱ ᱡᱩᱨᱤ ᱛᱟᱭᱢᱟ ᱦᱟᱸᱜ ᱥᱚᱢᱚᱭ ᱵᱟᱭ ᱮᱢᱟᱣᱟᱭ ᱠᱟᱱᱟ᱾ ᱟᱨ ᱵᱟᱭ ᱤᱫᱤᱭᱮ ᱠᱟᱱᱟ ᱚᱠᱟᱥᱮᱫ ᱦᱚᱸ ᱟᱫᱚ ᱱᱟᱦᱟᱜ ᱚᱱᱟ ᱠᱟᱨᱚᱱ ᱛᱮ ᱩᱱᱤ ᱫᱚ ᱛᱷᱚᱲᱟ ᱢᱚᱱᱮ ᱠᱚᱦᱚᱸ ᱠᱚᱥᱴᱚ ᱨᱟᱹᱜᱤ ᱟᱭᱢᱟ ᱞᱮᱠᱟᱱ ᱚᱱᱠᱟ ᱛᱟᱦᱮᱱᱟ᱾ ᱟᱨ ᱡᱟᱦᱟᱸᱭ ᱟᱵᱚ ᱥᱚᱢᱚᱭ ᱠᱚ ᱢᱮᱱᱟᱜ ᱛᱟᱵᱚᱱᱟ ᱱᱟᱦᱟᱜ ᱵᱟᱝ ᱪᱟᱹᱠᱨᱤ ᱦᱚᱲ ᱞᱟᱹᱜᱤᱫ ᱫᱚ ᱚᱯᱷᱞᱟᱭᱤᱱ ᱜᱮᱤ ᱵᱷᱟᱜᱤ ᱢᱮᱱᱟᱜᱼᱟ ᱠᱟᱨᱚᱱ ᱧᱮᱞᱟᱵᱚᱱ ᱟᱵᱚ ᱠᱩᱥᱤᱭᱟᱜ-ᱟ ᱵᱚᱱ ᱵᱟᱪᱷᱟᱣᱣᱟᱵᱚᱱ ᱚᱱᱮ ᱚᱱᱠᱟ ᱞᱮᱠᱟᱛᱮᱧ ᱞᱟᱹᱭᱟ ᱠᱤ ᱡᱟᱦᱟᱸᱭ ᱫᱚᱠᱚ ᱪᱟᱹᱠᱨᱤᱭᱟ ᱩᱱᱠᱩ ᱞᱟᱹᱜᱤᱫ ᱫᱚ ᱚᱱᱞᱟᱭᱤᱱ ᱥᱚᱯᱤᱝ ᱵᱷᱟᱜᱤ ᱢᱮᱱᱟᱜᱼᱟ᱾ ᱡᱟᱦᱟᱸᱭ ᱥᱳᱢᱳᱭ ᱵᱟᱝᱠᱚ ᱧᱟᱢᱟ ᱟᱨ ᱡᱟᱦᱟᱸᱭ ᱥᱳᱢᱳᱭ ᱠᱚ ᱧᱟᱢᱟ ᱩᱱᱠᱩ ᱞᱟᱹᱜᱤᱫ ᱫᱚ ᱚᱯᱷ ᱞᱟᱭᱤᱱ ᱦᱮᱸᱥᱮ ᱥᱮ ᱪᱮᱫ ᱞᱮᱠᱟ?
ᱦᱳᱭ ᱱᱚᱣᱟ ᱢᱟ ᱟᱹᱰᱤ ᱡ ᱡᱚᱛᱷᱟᱛ ᱠᱟᱛᱷᱟ ᱵᱮᱱ ᱞᱟᱹᱭ ᱠᱮᱫ ᱡᱟᱦᱟᱸᱭ ᱴᱮᱱ ᱥᱚᱢᱚᱭ ᱢᱮᱱᱟᱜᱼᱟ ᱩᱱᱠᱩ ᱫᱚ ᱱᱟᱦᱟᱜ ᱚᱯᱷᱞᱟᱭᱤᱱ ᱜᱮ ᱪᱟᱞᱟᱣ ᱠᱟᱛᱮᱜ ᱦᱟᱛᱟᱣ ᱫᱚᱨᱠᱟᱨ ᱡᱟᱦᱟᱸᱭ ᱠᱚᱴᱮᱡᱷ ᱥᱚᱢᱚᱭ ᱠᱚ ᱵᱟᱹᱱᱩᱜᱼᱟ ᱩᱱᱠᱩ ᱫᱚ ᱱᱟᱦᱟᱜ ᱚ ᱚᱱᱞᱟᱭᱤᱱ ᱜᱮ ᱱᱟᱦᱟᱜᱽ ᱩᱱᱠᱩ ᱫᱚ ᱴᱷᱤᱠ ᱦᱩᱭᱩᱜᱼᱟ᱾ ᱩᱱᱠᱩ ᱠᱤᱨᱤᱧ ᱠᱚᱫᱚ ᱱᱟᱦᱟᱜᱽ ᱪᱮᱫᱟᱜ ᱡᱮ ᱟᱵᱚ ᱟᱹᱰᱤᱜᱟᱱ ᱦᱚᱲ ᱢᱮᱱᱟᱜ ᱵᱚᱱᱟ ᱥᱚᱢᱚᱭ ᱠᱚ
ᱵᱟᱵᱚᱱ ᱧᱟᱢ ᱛᱟᱦᱮᱱᱟ ᱦᱳᱭᱥᱮ ᱟᱨ ᱟᱹᱰᱤ ᱜᱟᱱ ᱦᱚᱲ ᱵᱚᱱ ᱧᱟᱢ ᱛᱟᱦᱮᱱ ᱜᱮᱭᱟ ᱟᱫᱚ ᱠᱟᱛᱷᱟ ᱫᱚ ᱦᱩᱭᱩᱜ ᱠᱟᱱᱟ ᱱᱚᱣᱟ ᱫᱚ ᱢᱤᱫᱴᱮᱱ ᱥᱟᱢᱟᱱ ᱦᱟᱛᱟᱣ ᱨᱮᱭᱟᱜ ᱛᱚ ᱥᱟᱢᱟᱱ ᱦᱟᱛᱟᱣ ᱨᱮᱭᱟᱜ ᱫᱩᱧ ᱢᱮᱱᱟ ᱵᱚᱞᱮ ᱚᱸᱰᱮ ᱟᱢ ᱡᱩᱫᱤᱢ ᱥᱟᱢᱱᱮ ᱠᱷᱚᱡ ᱮᱢ ᱧᱮᱞ ᱞᱮᱠᱷᱟᱡ ᱜᱮ ᱱᱟᱦᱱᱟᱜ ᱪᱮᱫᱮᱠᱟ ᱢᱮᱱᱟᱜᱼᱟ ᱵᱟᱹᱱᱩᱜᱼᱟ ᱪᱮᱫᱞᱮᱠᱟ ᱠᱳᱣᱟᱞᱤᱴᱤ ᱢᱮᱱᱟᱜᱼᱟ ᱥᱚᱵ ᱚᱱᱟ ᱢᱮᱫᱛᱮᱢ ᱧᱮᱞᱟ ᱚᱸᱰᱮ ᱟᱨᱢ ᱦᱟᱛᱟ ᱛᱚ ᱚᱱᱟ ᱫᱚ ᱠᱩᱥᱤ ᱨᱟᱹᱥᱠᱟᱹ ᱦᱩᱭᱱᱟ ᱟᱨ ᱦᱟᱱᱟ ᱚᱱᱞᱟᱭᱤᱱ ᱛᱮᱫᱚ ᱱᱟᱦᱟᱜ ᱪᱮᱫ ᱞᱮᱠᱟ᱾ ᱵᱟᱟᱱ ᱪᱤᱠᱟᱹ ᱟᱹ ᱜᱩᱣᱟ ᱵᱟᱝᱞ ᱥᱮ ᱤᱴᱟᱹ ᱠᱚ ᱦᱮᱡᱱᱠᱷᱷᱟᱡ ᱦᱟᱱᱟ ᱛᱟᱭᱱᱚᱢ ᱛᱮ ᱪᱮᱫ ᱯᱮᱠᱮᱴ ᱠᱚᱨᱮ ᱥᱟᱠᱟᱢ ᱠᱚᱠᱚ ᱠᱳᱞ ᱜᱚᱫ ᱠᱟᱜ ᱠᱷᱟᱱ ᱚᱱᱟ ᱵᱩᱡᱛᱮ ᱵᱟᱵᱮᱱ ᱧᱟᱢ ᱫᱟᱲᱮᱭᱟᱜᱼᱟ ᱚᱱᱟ ᱫᱚ ᱦᱳᱭ ᱥᱮ
ᱦᱳᱭ ᱟᱫᱚ ᱱᱤᱛ ᱦᱟᱹᱵᱤᱡ ᱫᱚ ᱱᱟᱦᱟᱜ ᱚᱱᱠᱟ ᱡᱟᱦᱱᱟᱜ ᱵᱟᱝ ᱦᱳᱭ ᱟᱠᱟᱱᱟ᱾ ᱠᱟᱨᱚᱴ ᱚᱱᱠᱟ ᱦᱩᱭ ᱞᱮᱱᱠᱷᱟᱱᱡ ᱫᱚ ᱩᱱᱠᱩᱣᱟᱜ ᱦᱚᱸᱛᱚ ᱢᱤᱫᱴᱮᱡ ᱵᱚᱫᱱᱟᱢ ᱦᱩᱭᱩᱜ ᱛᱟᱠᱚᱣᱟ᱾ ᱟᱨ ᱢᱤᱫᱴᱟᱝ ᱞᱤᱧ ᱨᱚᱲᱟ ᱡᱮᱵᱤᱱ ᱞᱟᱹᱭ ᱠᱮᱫᱮᱜᱼᱟ ᱠᱤ ᱚᱱᱞᱟᱭᱤᱱ ᱩᱱᱠᱩ ᱪᱟᱹᱠᱨᱤ ᱵᱟᱞᱟ ᱦᱚᱲ ᱛᱚ, ᱥᱚᱯᱤᱝ ᱜᱮ ᱫᱚᱨᱠᱟᱨ ᱢᱮᱱᱠᱷᱟᱱ ᱟᱹᱞᱤᱧ ᱞᱤᱧ ᱞᱟᱹᱭᱟ ᱚᱱᱠᱟ ᱦᱚᱸ ᱵᱟᱝ ᱠᱟᱱᱟ᱾ ᱡᱩᱫᱤ ᱱᱚᱣᱟ ᱱᱤᱛᱚᱜ ᱩᱢᱟᱹᱨ ᱛᱟᱦᱮᱱ ᱵᱷᱳᱨ ᱨᱮ ᱛᱷᱚᱲᱟ ᱴᱟᱭᱤᱢ ᱩᱰᱩᱠ ᱠᱟᱛᱮᱜ ᱵᱟᱝ ᱵᱮᱱ ᱫᱟᱬᱟᱭᱟ᱾ ᱛᱚ ᱵᱩᱰᱷᱤ ᱦᱟᱲᱟᱢ ᱠᱟᱛᱮᱜ ᱫᱚ ᱚᱠᱟ ᱛᱮᱵᱮᱱ ᱪᱟᱞᱟᱣ ᱫᱟᱲᱮᱭᱟᱜᱼᱟ᱾ ᱱᱤᱛᱚᱜ ᱠᱟᱱ ᱜᱮᱭᱟ ᱛᱚ ᱫᱟᱬᱟ ᱨᱮᱱᱟᱜ ᱫᱚ ᱠᱟᱨᱚᱱ ᱠᱤᱪᱨᱤᱪ ᱫᱚ ᱢᱤᱫᱴᱮᱱ ᱵᱟᱦᱟᱱᱟ ᱠᱟᱱᱟ ᱦᱟᱛᱟᱣ ᱨᱮᱱᱟᱜ ᱫᱚ ᱟᱥᱚᱞ ᱡᱤᱱᱤᱥ ᱫᱚ ᱠᱟᱱᱟ ᱢᱤᱫᱴᱮᱱ ᱥᱚᱢᱚᱭ ᱮᱢ ᱫᱚᱨᱠᱟᱨ ᱵᱟᱱᱟ ᱦᱚᱲ ᱟᱹᱰᱤ ᱫᱚᱨᱠᱟᱨ ᱜᱮᱭᱟ ᱥᱚᱢᱚᱭ ᱮᱢ ᱫᱚ ᱠᱟᱨᱚᱱ ᱦᱩᱭᱩᱜ ᱠᱟᱱᱟ ᱠᱤ ᱢᱤᱫ ᱫᱚᱢ ᱱᱚᱣᱟ ᱩᱢᱮᱨ ᱪᱟᱞᱟᱣ ᱞᱮᱱ ᱛᱟᱵᱩᱱ ᱠᱷᱟᱱ ᱫᱚᱦᱲᱟ ᱛᱮᱫᱚ ᱵᱟᱭ ᱦᱤᱡᱩᱜᱼᱟ᱾ ᱟᱨ ᱱᱤᱛᱚᱜ ᱡᱟᱦᱟᱸ ᱞᱮᱠᱟ ᱵᱩᱱ ᱨᱚᱲ ᱞᱟᱸᱫᱟᱭᱮᱫ ᱠᱟᱱᱟ ᱫᱚᱦᱲᱟ ᱛᱮᱫᱚ ᱚᱱᱠᱟᱱᱟᱜ ᱦᱟᱜ ᱢᱟᱭᱤᱱᱰ ᱠᱚ ᱵᱟᱝ ᱛᱟᱦᱮᱱ ᱛᱟᱵᱚᱱᱟ ᱟᱨ ᱫᱤᱱ ᱫᱤᱱᱛᱮ ᱢᱟᱭᱤᱱᱰ ᱠᱚ ᱵᱚᱫᱚᱞᱚᱜ ᱠᱟᱱᱟ ᱩᱢᱮᱨ ᱪᱟᱞᱟᱜ ᱠᱟᱱᱟ ᱪᱮᱫᱮ ᱞᱮᱠᱟ ᱚᱱᱠᱟᱜᱮ ᱟᱵᱚ ᱦᱚᱸᱵᱚᱱ ᱵᱚᱫᱚᱞ ᱪᱟᱞᱟᱜ ᱠᱟᱱᱟ ᱢᱟᱱᱮ ᱟᱵᱚᱣᱟᱜ ᱡᱟᱦᱟᱸ ᱥᱮᱱᱥ ᱛᱟᱦᱮᱱ ᱠᱟᱱᱟ᱾ ᱛᱷᱤᱝᱠᱤᱝ ᱥᱮᱱᱥ ᱠᱚ ᱚᱱᱟ ᱠᱚ ᱱᱟᱦᱟᱜ ᱵᱟᱹᱭ ᱵᱟᱹᱭᱛᱮ ᱵᱷᱮᱜᱟᱨᱚᱜ ᱠᱟᱱᱟ ᱟᱭᱢᱟ ᱞᱮᱠᱟ ᱯᱚᱨᱤᱵᱚᱨᱛᱚᱱ ᱦᱟᱡᱩᱜ ᱠᱟᱱᱟ᱾ ᱟᱫᱚ ᱚᱱᱟ ᱠᱚ ᱞᱟᱹᱭ ᱞᱮᱠᱟ ᱠᱤ ᱡᱟᱦᱟᱸ ᱥᱚᱢᱚᱭ ᱨᱮ ᱡᱟᱦᱟᱸᱱᱟᱜ ᱪᱮᱠᱟ ᱨᱮᱱᱟᱜ ᱛᱟᱦᱮᱱᱟ᱾ ᱚᱱᱟ ᱥᱚᱢᱚᱭ ᱨᱮ ᱱᱟᱦᱟᱜ ᱚᱱᱟ ᱠᱚ ᱠᱩᱥᱤ ᱨᱟᱹᱥᱠᱟᱹ ᱛᱮ ᱵᱟᱢ ᱪᱤᱠᱟᱹ ᱞᱮᱠᱷᱟᱡ ᱛᱟᱭᱚᱢ ᱛᱮ ᱱᱟᱦᱟᱜ ᱟᱹᱰᱤᱜᱟᱱ ᱩᱱ ᱯᱚᱡᱛᱟᱜ ᱛᱟᱦᱮᱱᱟ᱾ ᱥᱮᱵᱚᱱ ᱩᱭᱦᱟᱹᱨᱟ ᱠᱤ ᱱᱚᱝᱠᱟ ᱩᱱ ᱥᱚᱢᱚᱭ ᱨᱤᱧ ᱫᱟᱬᱟ ᱫᱟᱲᱮᱭᱟᱜ ᱠᱟᱱ ᱛᱦᱮᱱᱟ᱾ ᱛᱤ ᱡᱟᱸᱜᱟ ᱪᱟᱞᱟᱜ ᱠᱟᱱ ᱛᱟᱦᱮᱱ ᱥᱚᱢᱚᱭ ᱢᱟ ᱵᱟᱹᱧ ᱪᱮᱠᱟ ᱞᱮᱜᱼᱟ ᱵᱟᱹᱧ
ᱦᱳᱭ ᱦᱳᱭ ᱦᱳᱭ ᱦᱳᱭ ᱦᱳᱭ ᱟᱫᱚ ᱢᱤᱫᱴᱟᱹᱝ ᱠᱟᱛᱷᱟ ᱱᱚᱣᱟ ᱵᱟᱰᱟᱭᱚᱜ ᱠᱟᱱᱟ ᱟᱹᱰᱤ ᱢᱟᱱᱮ ᱥᱟᱹᱨᱤ ᱵᱮᱱ ᱞᱟᱹᱭ ᱠᱮᱜᱼᱟ ᱡᱟᱦᱟᱸ ᱫᱚ ᱢᱟᱱᱮ ᱢᱤᱫᱴᱮᱱ ᱥᱚᱢᱚᱭ ᱢᱮᱱᱟᱜᱼᱟ ᱡᱮ ᱱᱤᱛ ᱥᱚᱢᱚᱭ ᱡᱟᱦᱟᱸ ᱩᱢᱮᱨ ᱢᱮᱱᱟᱜᱼᱟ ᱚᱱᱞᱟᱭᱤᱱ ᱥᱚᱯᱤᱝ ᱟᱨ ᱚᱯᱷᱞᱟᱭᱤᱱ ᱥᱚᱯᱤᱝ ᱨᱮᱭᱟᱜ ᱡᱟᱦᱟᱸ ᱞᱟᱝ ᱜᱟᱞᱢᱟᱨᱟᱣᱮᱫ ᱠᱟᱱ ᱡᱟᱦᱟᱸ ᱴᱚᱯᱤᱠ ᱛᱮᱜᱮ ᱱᱤᱭᱟᱹ ᱞᱟᱝ ᱨᱮᱯᱮᱜ ᱠᱟᱱ ᱟᱫᱚ ᱚᱯᱷ ᱞᱟᱭᱤᱱ ᱥᱚᱯᱤᱝ ᱫᱚ ᱱᱟᱦᱟᱜ ᱛᱷᱚᱲᱟ ᱯᱷᱟᱭᱫᱟ ᱫᱚ ᱯᱷᱟᱭᱫᱟ ᱜᱮᱭᱟ ᱱᱚᱣᱟ ᱤᱭᱟᱹᱛᱮ ᱚᱱᱟ ᱫᱚ ᱱᱟᱦᱟᱜ ᱵᱮᱱ ᱫᱟᱲᱟᱜ ᱨᱮᱭᱟᱜ ᱢᱚᱠᱟ ᱵᱮᱱ ᱧᱟᱢᱮᱫ ᱠᱟᱱᱟ ᱵᱟᱨ ᱦᱚᱲ ᱵᱮᱱ ᱪᱟᱞᱟᱜ ᱨᱮᱭᱟᱜ ᱢᱚᱠᱟ ᱢᱚᱠᱟ ᱵᱮᱱ ᱧᱟᱢᱫᱟ ᱚᱱᱛᱮ ᱨᱮ ᱴᱟᱭᱤᱢ ᱥᱯᱮᱱᱰ ᱨᱮᱭᱟᱜ ᱢᱚᱠᱟᱵᱮᱱ ᱧᱟᱢᱫᱟ, ᱡᱚᱢ ᱨᱮᱭᱟᱜ ᱢᱚᱠᱟᱵᱮᱱ ᱧᱟᱢᱫᱟ ᱯᱷᱤᱞᱤᱢ ᱧᱮᱞ ᱨᱮᱭᱟᱜ ᱢᱚᱠᱟ ᱵᱮᱱ ᱧᱟᱢᱫᱟ ᱜᱟᱹᱰᱤ ᱨᱮ ᱫᱮᱡᱚᱜ ᱨᱮᱭᱟᱜ ᱢᱚᱠᱟ ᱵᱮᱱ ᱧᱟᱢᱫᱟ ᱟᱨᱦᱚᱸ ᱚᱝᱠᱟᱜᱮ ᱟᱭᱢᱟ ᱜᱟᱱ ᱢᱚᱠᱟ ᱵᱮᱱ ᱧᱟᱢᱫᱟ ᱦᱚᱲ ᱠᱚᱥᱮᱫ ᱧᱟᱯᱟᱢᱚᱜ ᱞᱟᱹᱜᱤᱫ ᱢᱚᱠᱟ ᱵᱮᱱ ᱧᱟᱢᱫᱟ ᱢᱮᱱᱠᱷᱟᱱ ᱱᱟᱦᱟᱜ ᱱᱚᱣᱟ ᱚᱱᱞᱟᱭᱤᱱ ᱥᱚᱯᱤᱝ ᱛᱮᱫᱚ ᱱᱟᱜ ᱚᱱᱟ ᱚᱲᱟᱜ ᱨᱮ ᱩᱱᱠᱩ ᱛᱚᱞ ᱜᱟᱹᱬᱤ ᱞᱮᱠᱟ ᱚᱠᱟ ᱠᱚ ᱢᱮᱱ ᱞᱮᱠᱟ ᱚᱲᱟᱜ ᱠᱷᱚᱱ ᱜᱮ ᱱᱟᱦᱟᱜ ᱚᱸᱰᱮ ᱠᱷᱚᱡ ᱜᱮ ᱥᱟᱱᱟᱢ ᱠᱤᱪᱷᱩ ᱢᱟᱱᱮ
ᱦᱳᱭᱛᱳ ᱚᱱᱮ ᱞᱤᱧ ᱞᱟᱹᱭ ᱠᱮᱫ ᱞᱮᱠᱟ ᱠᱤ ᱩᱱᱤ ᱟᱡᱨᱮᱱ ᱚᱲᱟᱜ ᱦᱚᱲ ᱡᱩᱫᱤ ᱥᱳᱢᱚᱭ ᱵᱟᱭ ᱮᱢᱟᱣ ᱭᱟ ᱢᱮᱱᱠᱷᱟᱱ ᱩᱱᱤ ᱮᱥᱠᱟᱨ ᱛᱮ ᱪᱮᱫ ᱮ ᱪᱤᱠᱟᱹ ᱫᱟᱲᱮᱭᱟᱜᱼᱟ ᱟᱫᱚ ᱚᱱᱮ ᱚᱱᱟ ᱞᱮᱠᱟᱛᱮ ᱱᱟᱦᱟᱜ ᱩᱱᱤ ᱫᱚ ᱚᱱᱟ ᱪᱷᱟᱰᱟ ᱟᱨ ᱮᱴᱟᱜ-ᱟ ᱩᱯᱟᱹᱭ ᱫᱚ ᱱᱟᱜ ᱵᱟᱝ ᱢᱮᱱᱟᱜ ᱛᱟᱭᱟ ᱚᱱᱟ ᱞᱮᱠᱟᱛᱮ ᱛᱮ ᱱᱟᱦᱟᱜ ᱩᱱᱤ ᱫᱚ ᱚᱱᱞᱟᱭᱤᱱ ᱮ ᱥᱚᱯᱤᱝᱟ
ᱦᱩᱸ